ᱦᱮᱸ ᱜᱚᱢᱠᱮ ᱟᱹᱞᱤᱧᱟᱜ ᱨᱚᱲ ᱟᱸᱡᱚᱢᱚ ᱟᱸᱡᱚᱢᱚᱜ ᱜᱮᱭᱟ ᱢᱚᱡᱽ ᱛᱮ
ᱦᱳᱭ ᱟᱸᱡᱚᱢᱚᱜ ᱠᱟᱱ ᱜᱮᱭᱟ ᱵᱷᱟᱹᱜᱤ ᱪᱮᱫ ᱮᱢ ᱪᱤᱠᱟᱹᱭᱮᱫᱟ ᱛᱟᱦᱞᱮ?
ᱛᱟᱦᱞᱮ ᱜᱚᱝᱠᱮ ᱪᱮᱫ ᱪᱮᱫ ᱦᱚᱸ ᱵᱟᱝ ᱜᱚᱝᱠᱮ ᱫᱩᱲᱩᱵ ᱫᱩᱲᱩᱵ ᱵᱟᱲᱟ ᱦᱩᱭ ᱠᱟᱱᱟ᱾
ᱟᱪᱪᱷᱟ ᱤᱭᱟᱹ ᱚᱲᱟᱜ ᱠᱚᱨᱮ ᱜᱮᱥᱮ ᱚᱠᱟ ᱥᱮᱫ ᱨᱮ?
ᱚᱲᱟᱜ ᱠᱚᱨᱮ ᱜᱮ᱾
ᱱᱚᱜᱼᱚ ᱤᱧ ᱱᱚᱜᱼᱚᱭ ᱵᱟᱭᱨᱮ ᱥᱮᱫ ᱠᱟᱹᱴᱤᱡ ᱤᱧ ᱛᱩᱫ ᱟᱠᱟᱱᱟ ᱠᱟᱹᱴᱤᱡ
ᱛᱟᱦᱞᱮ ᱜᱚᱝᱠᱮ ᱱᱟᱯᱟᱭ ᱵᱟᱲᱟ ᱜᱮ᱾
ᱦᱳᱭ ᱱᱟᱯᱟᱭ ᱜᱮ ᱱᱤᱭᱟᱹ ᱜᱷᱟᱹᱲᱤᱡ ᱫᱚ ᱵᱮᱥ ᱜᱮ ᱢᱮᱱᱟᱜ ᱞᱮᱭᱟ ᱠᱷᱟᱱ
ᱟᱯᱮ ᱫᱚ ᱛᱟᱦᱚᱞᱮ ᱪᱮᱫ ᱞᱮᱠᱟ ᱵᱮᱥ ᱜᱮᱭᱟᱯᱮ ᱥᱮ ᱪᱮᱫ ᱞᱮᱠᱟ
ᱥᱟᱱᱟᱢ ᱠᱚ
ᱟᱪᱪᱷᱟ
ᱜᱚᱝᱠᱮ ᱛᱟᱦᱚᱞᱮ ᱟᱯᱮ ᱫᱚ ᱡᱤᱲᱟᱝ ᱫᱟᱜ ᱫᱟᱲᱤ ᱠᱚ
ᱫᱟᱜ ᱡᱟᱹᱲᱤ ᱦᱚᱜᱼᱚᱭ ᱫᱟᱜ ᱮ ᱡᱟᱹᱲᱤᱭᱮ ᱫᱟᱭ ᱟᱨᱚᱭ ᱱᱚᱜᱼᱚᱭ ᱥᱤᱛᱩᱝ ᱠᱮᱫᱟ ᱛᱟᱯᱚᱨ ᱟᱨ ᱦᱚᱸ ᱚᱠᱟ ᱨᱤᱢᱤᱞ ᱧᱮᱞᱚᱜ ᱠᱟᱱᱟ ᱚᱱᱛᱮ ᱱᱟᱠᱷᱟᱡ ᱟᱫᱚ ᱟᱨᱚ ᱚᱱᱠᱟ
ᱫᱟᱜ ᱦᱤᱡᱩᱜᱼᱟ ᱟᱨ ᱵᱟᱠᱷᱟᱡ ᱟᱯᱮ ᱥᱮᱫ ᱫᱚ ᱛᱟᱦᱞᱮ ᱪᱮᱫ ᱞᱮᱠᱟ?
ᱠᱟᱹᱴᱤᱡ ᱵᱷᱟᱜᱤ ᱵᱟᱝ ᱟᱸᱡᱚᱢᱚᱜ ᱠᱟᱱᱟ᱾
ᱢᱮᱱ ᱫᱟᱞᱤᱧ ᱜᱚᱝᱠᱮ ᱦᱩᱲᱩ ᱨᱚᱦᱚᱭ ᱠᱚᱫᱚ ᱛᱤᱱᱟᱹᱜ ᱥᱟᱺᱜᱤᱧ ᱠᱮᱫᱟ ᱯᱮ᱾
ᱟᱨ ᱦᱟᱯᱮ ᱟᱹᱣᱨᱤ ᱦᱩᱭᱩᱜᱼᱟ ᱠᱷᱟᱱ ᱚᱱᱠᱟ ᱫᱟᱜ ᱵᱟᱝ ᱠᱷᱟᱹᱛᱤᱨ ᱦᱟᱯᱮ ᱟᱹᱣᱨᱤ ᱦᱩᱭᱩᱜᱼᱟ ᱫᱚ
ᱦ
ᱟᱯᱮ ᱫᱚ ᱛᱟᱦᱚᱞᱮ?
ᱴᱩᱠ ᱴᱟᱠ ᱪᱟᱹᱞᱩᱜ ᱠᱟᱱᱟ ᱡᱟᱠᱚ ᱵᱷᱤᱭᱟᱦ ᱛᱮ ᱫᱟᱜ ᱵᱟᱲᱟ ᱟᱠᱟᱱᱟ ᱚᱱᱟ ᱠᱚᱼᱼ ᱴᱩᱠ ᱴᱷᱟᱠ ᱠᱚ ᱨᱚᱦᱚᱭ ᱵᱟᱲᱟᱭᱮᱫᱟ ᱚᱱᱠᱟ ᱞᱮᱠᱟ ᱛᱮᱫ ᱵᱟᱭ ᱫᱟᱜ ᱮᱫᱟ ᱱᱟᱥᱮᱱᱟᱜᱮ ᱫᱟᱜ ᱮᱫᱟ ᱟᱨᱼᱼ ᱟᱨ ᱚᱱᱠᱟ ᱞᱮᱠᱟ ᱫᱟᱜ ᱠᱚᱫᱚ ᱩᱨᱩ ᱫᱟᱨᱟᱭ ᱫᱚ ᱵᱟᱝ ᱦᱩᱭᱩᱜ ᱠᱟᱱᱟ ᱚᱱᱠᱟ ᱞᱮᱠᱟ ᱜᱮ ᱥᱮᱫᱟᱭ ᱞᱮᱠ
ᱟᱪᱪᱷᱟ
ᱦᱮ ᱟᱭ ᱡᱟ ᱯᱚᱨᱤᱢᱟᱱ ᱵᱚᱱ ᱨᱚᱦᱚᱭᱮᱫ ᱛᱟᱦᱮᱸᱱᱟ ᱚᱱᱠᱟ ᱞᱮᱠᱟ ᱛᱮᱫᱚ ᱟᱞᱩ ᱨᱚᱦᱚᱭᱟ ᱫᱚ
ᱟᱪᱪᱷᱟ ᱟᱫᱚ ᱱᱮᱛᱟᱨ ᱫᱚ ᱪᱮᱫᱠᱟ ᱮᱴᱠᱮᱴᱬᱮ ᱦᱩᱭᱩᱜ ᱠᱟᱱ ᱛᱮ?
ᱮᱴᱠᱮᱴᱚᱬᱮ ᱵᱚᱞᱛᱮ ᱚᱱᱠᱟ ᱫᱟᱜ ᱨᱮᱱᱟᱜ ᱜᱮ ᱢᱚᱡᱽ ᱛᱮ ᱫᱟᱜ ᱮᱢ ᱠᱟᱱᱟ ᱱᱟᱥᱮ ᱱᱟᱥᱮ ᱫᱚ
ᱦᱳᱭ
ᱞᱟᱦᱟ ᱞᱟᱦᱟ ᱯᱟᱹᱦᱤᱞ ᱫᱚ ᱞᱟᱦᱟᱛᱮ ᱞᱟᱦᱟ ᱧᱚᱜ ᱢᱟᱱᱮ ᱦᱩᱲᱩ ᱠᱚ ᱨᱚᱦᱚᱭ ᱪᱟᱬ ᱧᱚᱜ ᱦᱩᱭᱩᱜ ᱠᱟᱱ ᱛᱟᱦᱮᱸᱱᱟ ᱱᱮᱛᱟᱨ ᱫᱚ ᱞᱮᱴ ᱧᱚᱜ ᱫᱟᱜ ᱟᱵᱚᱱ ᱠᱟᱱᱟ
ᱦᱳᱭ
ᱱᱚ ᱟᱥᱟᱲ ᱠᱚᱸᱜᱟ ᱛᱮᱜᱮ ᱟᱥᱟᱲ ᱵᱚᱸᱜᱟ ᱛᱮᱜᱮ ᱡᱚᱛᱚ ᱠᱚ ᱨᱚᱦᱚᱭ ᱪᱟᱵᱟᱭᱮᱫ ᱛᱟᱦᱮᱱᱟ ᱦᱟᱱ ᱫᱚ ᱞᱮᱴ ᱧᱚᱜ ᱫᱟᱜ ᱜᱚᱢ
ᱦᱳᱭ ᱱᱮᱛᱟᱨ ᱫᱚ ᱟᱫᱚ ᱱᱚᱜᱼᱚᱸᱚᱭ ᱤᱭᱟᱹ ᱟᱥᱟᱲ ᱵᱚᱸᱜᱟ ᱱᱚᱜᱼᱚᱭ ᱜᱟᱯᱟ ᱥᱮ ᱩᱸᱜ ᱜᱟᱯᱟᱱᱚᱜ ᱜᱮ ᱪᱟᱵᱟᱜ ᱠᱟᱱᱟ᱾
ᱦᱳᱭ᱾
ᱠᱟᱹᱴᱤᱡ ᱜᱚᱝᱠᱮ ᱨᱚᱲ ᱠᱟᱹᱴᱤᱡ ᱟᱹᱭᱠᱟᱹᱜ ᱠᱟᱱᱟ
ᱱᱤᱫᱟᱹ ᱴᱷᱤᱠ ᱜᱮᱵᱚᱱ ᱡᱚᱢ ᱮᱫᱟ᱾
ᱱᱤᱛᱚᱜ ᱫᱚ ᱦᱳᱭ ᱱᱤᱛᱚᱜᱜ ᱫᱚ ᱴᱷᱤᱠ ᱜᱮᱭᱟ
ᱦᱩᱸ ᱞᱟᱹᱭ ᱢᱮ
ᱚ ᱜᱚᱝᱠᱮ ᱚᱱᱟ ᱦᱮᱰᱯᱷᱳᱱ ᱵᱤᱱ ᱞᱟᱜᱟᱣ ᱠᱟᱫᱟ ᱥᱮ ᱪᱮᱫ
ᱵᱟᱝ ᱜᱚᱝᱠᱮ
ᱟᱪᱪᱷᱟ
ᱮ
ᱟᱫᱚ ᱦᱚᱸᱜ-ᱚ ᱱᱚᱝᱠᱟ ᱠᱷᱟᱱᱡ ᱠᱟᱹᱴᱤᱡ ᱠᱟᱹᱴᱤᱡ ᱟᱹᱭᱠᱟᱹᱜ ᱠᱟᱱ ᱜᱮᱭᱟ
ᱟ ᱯᱷᱤᱡᱤ ᱤᱞᱤᱢᱤᱱᱮᱴ ᱠᱩ ᱵᱟᱞᱤᱧ ᱞᱟᱜᱟᱣᱚᱜ ᱜᱮᱭᱟ
ᱟᱫᱚ ᱠᱷᱟᱱ ᱡᱚᱢ ᱵᱟᱲᱟ ᱠᱚᱫᱚ ᱦᱤᱛᱚᱜ ᱫᱚ ᱦᱩᱭ ᱟᱠᱟᱱᱟ
ᱦᱳᱭ ᱦᱮᱸ ᱡᱚᱢ ᱵᱟᱲᱟ ᱫᱚ ᱦᱩᱭ ᱠᱟᱱᱟ ᱯᱟᱭᱨᱟ ᱵᱟᱲᱟ ᱫᱚ ᱟᱣᱨᱤᱜ-ᱟ
ᱟᱪᱪᱷᱟ ᱟᱪᱪᱷᱟ ᱛᱟᱦᱞᱮ ᱦᱮ ᱚᱱᱠᱟ ᱦᱮᱸ ᱚᱱᱠᱟ ᱛᱩᱞᱩ ᱵᱟᱲᱟ ᱠᱟᱛᱮ ᱡᱚᱢ ᱵᱟᱲᱟ ᱦᱩᱭᱮᱱᱟ
ᱦᱳᱭ ᱦᱳᱭ
ᱟᱫᱚ ᱟᱨ ᱤᱭᱟᱹ ᱛᱮᱦᱮᱧ ᱫᱚ ᱛᱟᱦᱚᱞᱮ ᱱᱚᱝᱠᱟ ᱚᱲᱟᱜ ᱠᱚᱨᱮ ᱜᱮᱵᱤᱱ ᱛᱟᱦᱮᱸ ᱠᱟᱱᱟ
ᱦᱮᱸ ᱜᱚᱝᱠᱮ ᱚᱲᱟᱜ ᱠᱚᱨᱮ ᱜᱮ
ᱟᱪᱪᱷᱟ ᱟᱫᱚ ᱠᱷᱟᱱ ᱠᱟᱹᱢᱤ ᱫᱚ ᱱᱚᱜ-ᱚ ᱱᱚᱝᱠᱟ ᱫᱚ ᱟᱫᱚ ᱵᱟᱝ ᱧᱟᱢᱚᱜ ᱟ ᱛᱚ ᱵᱟᱭ ᱫᱟᱜ ᱞᱮᱠᱷᱟᱱ
ᱠᱟᱹᱢᱤ ᱵᱚᱞᱛᱮ ᱫᱚ ᱚᱱᱠᱟ ᱞᱮᱠᱟ ᱫᱚ ᱠᱟᱹᱢᱤ ᱫᱚ ᱵᱟᱝ ᱦᱩᱭᱩᱜ-ᱟ ᱛᱟᱭᱚᱢ ᱛᱮ ᱦᱩᱲᱩ ᱠᱚ ᱨᱚᱦᱚᱭ ᱦᱚᱸ ᱵᱟᱝ ᱦᱩᱭᱩᱜ ᱠᱟᱱᱟ ᱴᱷᱤᱠ ᱢᱚᱛᱚ ᱛᱚ ᱠᱟᱹᱢᱤ ᱠᱚ ᱦᱩᱭ ᱞᱮᱱᱠᱷᱟᱡ ᱫᱚ ᱢᱟᱱᱮ ᱦᱩᱲᱩ ᱨᱚᱦᱚᱭ ᱠᱚᱜᱮ ᱪᱟᱥ ᱵᱟᱲᱟ
ᱦᱳᱭ ᱟᱸᱪ ᱟᱪᱪᱷᱟ ᱤᱭᱟᱹ ᱦᱚᱜ-ᱚᱱᱟ ᱮᱸ ᱤᱭᱟᱹ ᱞᱤᱧ ᱫᱤᱥᱟᱹ ᱠᱮᱫᱟ ᱛᱟᱞᱮ ᱡᱚ ᱟᱠᱟᱱᱟ ᱛᱟᱞᱮ ᱫᱚ ᱠᱷᱟᱡ ᱤᱭᱟᱹ ᱪᱮᱫ ᱵᱚᱸᱜᱟ ᱨᱮ ᱵᱤᱞᱤᱜ ᱠᱟᱱᱟ ᱠᱷᱟᱱ ᱟᱯᱮ ᱥᱮᱫ ᱢᱮᱱᱟᱜ ᱟᱥᱮ ᱵᱟᱹᱱᱩᱜ-ᱟ ᱛᱟᱞᱮ
ᱦᱮᱸ ᱛᱟᱞᱮ ᱫᱮ ᱢᱮᱱᱟᱜ ᱜᱮᱭᱟ ᱢᱮᱱᱟᱜ ᱜᱮᱭᱟ
ᱟᱪᱪᱷᱟ ᱠᱮᱜᱼᱟ ᱠᱷᱟᱱ ᱮᱻ ᱮᱻ ᱱᱚᱣᱟ ᱫᱚ ᱮᱻ ᱚᱱᱠᱟ ᱵᱷᱟᱫᱚᱨ ᱵᱚᱸᱜᱟ ᱥᱮ ᱚᱱᱠᱟ ᱵᱤᱞᱤᱜ ᱠᱚᱜ ᱵᱤᱞᱤᱜᱼᱟ ᱵᱟᱝ
ᱦᱳᱭ ᱜᱚᱝᱠᱮ ᱚᱱᱠᱟ
ᱵᱷᱟᱫᱚᱨ ᱵᱚᱸᱜᱟ ᱟᱫᱚ ᱱᱤᱭᱟᱹ ᱫᱷᱟᱣ ᱫᱚ ᱠᱷᱟᱡ ᱪᱮᱫ ᱞᱮᱠᱟ ᱵᱩᱡᱷᱟᱹᱣ ᱫᱟ ᱵᱟᱠᱷᱟᱡ ᱫᱚ ᱵᱷᱟᱫᱚᱨ ᱵᱚᱸᱜᱟ
ᱮᱻ ᱥᱟᱱᱟᱢᱟᱜ ᱜᱮ ᱞᱮᱴ ᱞᱮᱴ ᱜᱮ ᱦᱩᱭᱩᱜ ᱠᱟᱱᱟ ᱥᱟᱱᱟᱢ ᱡᱤᱱᱤᱥ ᱜᱮ ᱡᱚᱛᱚ ᱠᱤᱪᱷᱩ ᱜᱮ ᱛᱟᱭᱱᱚᱢᱚᱜ ᱠᱟᱱᱟ
ᱱᱤᱭᱟᱹ ᱫᱷᱟᱣ ᱫᱚ ᱦᱳᱭ ᱚᱱᱠᱟ ᱜᱮ ᱵᱩᱡᱷᱟᱹ ᱫᱚ ᱵᱩᱡᱷᱟᱹᱜ ᱠᱟᱱᱟ ᱮᱻᱢ ᱵᱟᱠᱷᱟᱡ ᱫᱚ ᱟᱨ ᱮ ᱠᱟᱹᱴᱤᱡ ᱠᱷᱟᱱ ᱜᱮ ᱛᱟᱞᱮ ᱠᱚᱦᱚ ᱵᱮᱞᱮ ᱠᱩ-ᱟ ᱵᱷᱟᱫᱚᱨ ᱵᱚᱸᱜᱟ ᱢᱩᱪᱟᱹᱫ ᱢᱩᱪᱟᱹᱫ ᱥᱮᱫ ᱛᱮᱫᱚ ᱛᱟᱞᱮ ᱜᱮ ᱵᱟᱢ ᱧᱟᱢᱟ
ᱦᱳᱭ ᱱᱮᱛᱟᱨᱟᱜ ᱡᱚᱛᱚ ᱡᱤᱱᱤᱥ ᱡᱚᱛᱚ ᱠᱤᱪᱩ ᱡᱚ ᱧᱮᱞ ᱞᱮᱱ ᱰᱮᱴ ᱠᱚ ᱞᱮᱱ ᱰᱮᱴ ᱠᱚ ᱢᱟᱱᱮ ᱦᱩᱭᱩᱜ ᱠᱟᱱᱟ ᱡᱚᱛᱚ ᱠᱤᱪᱷᱩ ᱜᱮ
ᱦᱳᱭ ᱟᱯᱮ ᱥᱮᱫ ᱫᱚ ᱛᱟᱦᱚᱞᱮ ᱦᱚᱜ-ᱚᱭ ᱤᱭᱟᱹ ᱛᱟᱦᱚᱞᱮ ᱦᱚᱜ-ᱚᱭ ᱤᱭᱟᱹ ᱛᱟᱞᱮ ᱯᱤᱴᱷᱟᱹ ᱠᱚᱦᱚ ᱚᱱᱟ ᱜᱚᱢᱦᱟ ᱯᱚᱨᱚᱵᱽ ᱛᱟᱦᱚᱞᱮ ᱢᱮᱱᱟᱜ ᱟᱥᱮ ᱵᱟᱹᱱᱩᱜ-ᱟ
ᱪᱤᱫ ᱯᱚᱨᱚ
ᱦᱚᱜᱼᱚᱭ ᱜᱚᱢᱦᱟ ᱢᱮᱱᱛᱮ ᱡᱟᱦᱟᱸ ᱜᱚᱢᱦᱟ ᱨᱮ ᱯᱤᱴᱷᱟᱹᱭᱟᱠᱚ ᱛᱟᱞᱮ ᱠᱚ ᱛᱟᱞᱮ ᱯᱤᱴᱷᱟᱹ ᱡᱟᱦᱟᱸ ᱦᱩᱭᱩᱜᱼᱟ
ᱯᱤᱴᱷᱟᱹ ᱫᱚ ᱠᱚ ᱯᱤᱴᱷᱟᱹ ᱫᱤᱧ ᱛᱟᱞᱮ ᱯᱤᱴᱷᱟᱹ ᱜᱚᱢᱦᱟ ᱯᱚᱨᱚᱵ ᱫᱚ ᱢᱟᱱᱮ ᱫᱚ ᱵᱟᱞᱤᱧ ᱵᱩᱡ ᱫᱟᱲᱤᱭᱟᱫᱟ
ᱚ ᱚᱱᱟ ᱫᱚ ᱚᱱᱠᱟ ᱟᱞᱮᱥᱮᱫ ᱫᱚ ᱜᱚᱢᱟᱦ ᱠᱚ ᱞᱟᱭᱤᱭᱟ ᱜᱚᱢᱟᱦ ᱜᱚᱢᱦᱟ ᱚᱱᱟ ᱨᱮᱫᱚ ᱢᱟᱱᱮ ᱛᱟᱞᱮ ᱯᱤᱴᱷᱟᱹᱭᱟᱠᱚ ᱛᱟᱞᱮ ᱯᱤᱴᱷᱟᱹ ᱠᱚᱠᱚ ᱡᱚᱢᱟ ᱟᱨᱠᱤ ᱚᱱᱟ ᱫᱚ ᱦᱩᱭᱩᱜᱼᱟ ᱵᱷᱟᱫᱚᱨ ᱵᱚᱸᱜᱟ ᱢᱩᱪᱟᱹᱫ ᱨᱮ ᱦᱩᱭᱩᱜᱼᱟ ᱟᱞᱮ ᱥᱮᱫ ᱫᱚ ᱛᱟᱞᱮ ᱯᱤᱴᱷᱟᱹ ᱚᱠᱚᱭ ᱰᱩᱸᱵᱩᱜ ᱟᱠᱚ ᱚᱠᱚᱭ ᱯᱤᱴᱷᱟᱹᱭᱟᱠᱚ ᱱᱟᱱᱟ ᱨᱚᱠᱚᱢ ᱟᱨᱠᱤ ᱵᱮᱱᱟᱣ ᱟᱠᱚ ᱛᱟᱞᱮ ᱨᱮᱱᱟᱜ ᱚᱱᱟ ᱜᱮ ᱟᱫᱚ ᱜᱚᱢᱦᱟ ᱯᱚᱨᱚᱵᱽ ᱚᱱᱟ ᱫᱚ ᱦᱩᱭᱩᱜ ᱛᱟᱞᱮᱭᱟ ᱦᱚᱜᱼᱚᱭ ᱮᱸ ᱵᱷᱟᱫ ᱫᱚ ᱵᱷᱟᱫᱚᱨ ᱵᱚᱸᱜᱟ ᱨᱮᱱᱟᱜ ᱚᱱᱠᱟ ᱢᱩᱪᱟᱹᱫ ᱨᱮ
ᱦᱳᱭ
ᱟᱯᱮ ᱥᱮᱫ ᱫᱚ ᱛᱟᱦ
ᱩᱸ ᱚᱱᱟ ᱫᱚ ᱵᱟᱞᱤᱧ ᱢᱮᱱ ᱪᱩ ᱫᱟᱲᱤᱭᱟᱜ ᱠᱟᱱᱟ
ᱟᱪᱪᱷᱟ ᱟᱫᱚ ᱛᱟᱦᱚᱞᱮ ᱟᱯᱮ ᱫᱚ ᱚᱱᱠᱟ ᱯᱤᱴᱷᱟᱹ ᱠᱚᱯᱮ ᱯᱤᱴᱷᱟᱹᱭᱟ ᱚᱱᱠᱟ ᱟᱫᱚ ᱚᱱᱟ ᱫᱚ ᱪᱮᱫ ᱪᱮᱫ ᱠᱚᱨᱮ ᱚᱱᱠᱟ ᱯᱮ ᱯᱤᱴᱷᱟᱹᱭ ᱜᱮᱭᱟ ᱫᱚᱢᱮ ᱡᱟᱹᱥᱛᱤ ᱡᱤᱞ ᱠᱚ ᱤᱭᱟᱹ ᱠᱚᱯᱮ ᱯᱤᱴᱷᱟᱹᱭᱟ
ᱡᱤᱞ ᱯᱤᱴᱷᱟᱹ ᱠᱚᱫᱚ ᱚᱱᱟ ᱫᱚ ᱦᱩᱭᱩᱜ ᱛᱮᱱ ᱜᱮᱭᱟ ᱥᱚᱨᱦᱟᱭ ᱯᱚᱨᱚᱵᱽ ᱵᱟ ᱵᱟᱦᱟ ᱯᱚᱨᱚᱵᱽ ᱠᱚᱨᱮ ᱦᱮᱸ
ᱟᱪᱪᱷᱟ
ᱛᱚᱠᱷᱚᱱ ᱜᱮ ᱡᱤᱞ ᱯᱤᱴᱷᱟᱹ ᱠᱚᱫᱚ ᱫᱚᱢᱮ ᱯᱤᱴᱷᱟᱹᱭᱫᱟᱞᱮ ᱡᱟᱹᱥᱛᱤ ᱧᱚᱜ ᱜᱮᱭᱟ ᱛᱚᱠᱷᱚᱱ ᱫᱚ ᱯᱮᱲᱟ ᱯᱤᱲᱤ ᱠᱚ ᱠᱚ ᱦᱤᱡᱩᱜᱼᱟ ᱥᱮ ᱟᱵᱚᱣᱟᱜ ᱯᱚᱨᱚᱵᱽ ᱞᱮᱠᱟᱜᱮ
ᱦᱳᱭ ᱦᱳᱭ
ᱛᱚᱠᱷᱚᱱ ᱜᱮ ᱡᱟᱹᱥᱛᱤᱮ ᱯᱤᱴᱷᱟᱹ ᱡᱚᱱᱟ
ᱟᱪᱪᱷᱟ
ᱟᱨ ᱯᱮᱲᱟ ᱦᱚᱲᱦᱚᱸ ᱠᱚᱠᱚ ᱦᱤᱡᱩᱜ ᱛᱮ ᱩᱱᱠᱩ ᱦᱚᱸ ᱡᱚᱢ ᱵᱟᱲᱟ ᱠᱟᱛᱮᱫ
ᱟᱪᱪᱷᱟ
ᱟᱨ ᱚᱱᱟ ᱛᱟᱞᱮ ᱯᱤᱴᱷᱟᱹ ᱫᱚ ᱛᱟᱞᱮ ᱯᱤᱴᱟᱹ ᱫᱚᱞᱮ ᱯᱤᱴᱷᱟᱹ ᱫᱚ ᱚᱱᱟ ᱤᱭᱟᱹ ᱠᱚᱨᱮ ᱮᱢᱱᱤ ᱫᱤᱱ ᱨᱮ
ᱟᱫᱚ ᱚᱱᱟ ᱫᱚ ᱢᱟᱱᱮ ᱚᱝᱠᱟ ᱫᱚ ᱟᱯᱮᱭᱟᱜ ᱫᱚ ᱚᱱᱟ
ᱚᱱᱮ ᱚᱝᱠᱟ ᱯᱚᱨᱚᱵᱽ ᱞᱮᱠᱟ ᱫᱚ ᱵᱟᱝᱠᱚ ᱞᱟᱹᱭᱟ ᱵᱟᱝ
ᱦᱮᱸ ᱟᱠᱚ ᱫᱚ ᱵᱟᱠᱚ ᱞᱟᱹᱭᱟ ᱡᱟᱦᱟᱸᱭ ᱜᱮ ᱡᱚᱢ ᱥᱟᱱᱟᱭᱮᱭᱟ ᱩᱱᱤ ᱜᱮᱭ ᱯᱤᱴᱷᱟᱹ ᱠᱮᱫ ᱜᱮ
ᱟᱪᱪᱷᱟ ᱟᱪᱪᱷᱟ
ᱦᱩᱸ
ᱟᱫᱚ ᱚᱱᱟ ᱚᱠᱛᱚ ᱜᱮ ᱦᱟᱱᱮ ᱩᱛᱟᱹᱨ ᱨᱟᱠ ᱨᱟᱠᱷᱤ ᱯᱩᱨᱱᱤᱢᱟ ᱦᱳ ᱦᱳᱭ ᱨᱟᱠᱷᱤ ᱯᱩᱨᱱᱤᱢᱟ ᱥᱚ
ᱦᱚᱭ
ᱟᱨᱚ ᱦᱚᱸᱜ-ᱚᱭ ᱚᱱᱟ ᱠᱚᱜᱮ ᱟᱫᱚ ᱛᱤᱥ ᱦᱟᱸᱜ ᱠᱷᱟᱡ ᱫᱤᱱ ᱠᱚ ᱥᱚᱦᱚᱨ ᱥᱮᱴᱮᱨᱚᱜ ᱠᱟᱱᱟ, ᱚᱱᱟ ᱠᱚ ᱛᱟᱺᱜᱤ ᱛᱟᱬᱟᱜ ᱨᱮᱜᱮ ᱠᱷᱟᱡ ᱢᱮᱱᱟᱜ ᱞᱮᱭᱟ ᱟᱞᱮ ᱫᱚ ᱟᱯᱮ ᱫᱚ ᱛᱟᱦᱞᱮ ᱱᱚᱝᱠᱟ ᱟᱫᱚ ᱦᱚᱸᱜᱼᱚᱭ ᱥᱟᱱ ᱟᱥᱟᱲ ᱦᱟᱸᱜ ᱟᱥᱟᱲ ᱵᱚᱸᱜᱟ ᱫᱚ ᱯᱟᱨᱚᱢᱱᱟ ᱞᱟᱹᱭ ᱜᱟᱱᱚᱜᱼᱟ ᱟᱫᱚ ᱦᱚᱸᱜᱼᱚᱭ ᱜᱟᱯᱟ ᱜᱮ ᱢᱩᱪᱟᱹᱫ ᱦᱟᱸᱜ ᱠᱷᱟᱡ ᱫᱤᱱ ᱢᱩᱪᱟᱹᱫ ᱢᱟᱦᱟ
ᱦᱳᱭ
ᱟᱫᱚ ᱥᱟᱱ ᱮᱸ ᱵᱚᱸᱜᱟ ᱵᱷᱟᱫᱚᱨ ᱵᱚᱸᱜᱟ ᱟᱫᱚ ᱚᱱᱠᱟ ᱟᱯᱮ ᱥᱮᱫ ᱡᱟᱦᱟᱱᱟᱜ ᱠᱚ ᱵᱟᱝ ᱦᱩᱭᱩᱜᱼᱟ ᱟᱫᱚ
ᱦᱚᱸ, ᱱᱚᱣᱟ ᱠᱚ ᱩᱛᱩ ᱠᱚ ᱪᱟᱥ ᱠᱚ ᱦᱩᱭᱩᱜ ᱛᱟᱸᱦᱮᱱᱟ ᱦᱩᱭᱩᱜ ᱛᱟᱦᱮᱱ ᱦᱩᱭᱩᱜ-ᱦᱩᱜᱩᱜ ᱛᱟᱸᱦᱮᱱ ᱜᱮᱭᱟ ᱟᱫᱚ ᱡᱚᱛᱚ ᱦᱚᱲ ᱫᱚ ᱛᱟᱦᱮᱱᱟ ᱥᱮ ᱢᱤᱫ ᱵᱟᱨᱭᱟ ᱦᱚᱲ ᱠᱚ ᱪᱟᱥ ᱛᱟᱦᱮᱱᱟ ᱚᱲᱟᱜ ᱡᱚᱢ ᱞᱮᱟ ᱡᱟᱹᱥᱛᱤ ᱪᱟᱥ ᱛᱟᱦᱮᱱᱟ ᱥᱟᱱᱟᱢ ᱦᱚᱲ ᱞᱮᱠᱟᱜᱮ ᱫᱚᱚᱢᱮ ᱥᱟᱱᱟᱢ ᱦᱚᱲ ᱢᱮᱱᱟᱜ ᱠᱚᱣᱟ ᱢᱟᱱᱮ ᱟᱠᱷᱨᱤᱧ ᱟᱫᱚ ᱟᱫᱚᱠ ᱠᱚᱫᱚ ᱢᱟᱱᱮ ᱟᱹᱠᱷᱨᱤᱧ ᱠᱚ ᱟᱹᱠᱷᱨᱤᱧ ᱛᱮᱫᱚ ᱟᱫᱮᱠ ᱠᱚᱫᱚ ᱢᱟᱱᱮ ᱵᱟᱠᱚ ᱫᱟᱲᱮᱭᱟᱜ-ᱟ ᱩᱟᱹᱜ ᱜᱟᱱ ᱛᱮᱫᱚ ᱩᱱᱠᱩ ᱫᱚ ᱚᱲᱟᱜ ᱡᱚᱢ ᱠᱚᱨᱮᱱᱟᱜ ᱠᱚ ᱪᱟᱥ ᱛᱟᱦᱮᱸ ᱚᱲᱟᱜ ᱡᱚᱢ ᱞᱮᱠᱟ ᱡᱮᱢᱚᱱ ᱞᱟᱹᱴᱩ ᱜᱮ ᱥᱩᱫᱩ ᱞᱟᱹᱴᱩ ᱞᱟ-ᱞᱟ ᱞᱟᱹᱴᱩ ᱪᱟᱹᱥᱤ ᱫᱚ ᱞᱟᱹᱴᱩ ᱡᱟᱦᱟᱸᱭ ᱢᱟᱱᱮ ᱫᱤᱱ ᱜᱮᱠᱚ ᱪᱟᱥ‌ ᱛᱟᱦᱮᱱᱟ ᱡᱟᱦᱟᱸᱭ ᱴᱩᱠ-ᱴᱟᱠ ᱚᱲᱟᱜ ᱡᱚᱢ ᱞᱮᱠᱟ ᱩᱝᱠᱩ ᱚᱲᱟᱜ ᱡᱚᱢ ᱜᱮᱠᱚ ᱪᱟᱥ ᱛᱟᱦᱮᱱᱟ
ᱟᱪᱪᱷᱟ
ᱦᱟᱡᱟᱨ ᱫᱚᱥᱟᱨ
ᱚ ᱟᱫᱚ ᱟᱞᱮ ᱥᱮᱫ ᱫᱚ ᱠᱷᱟᱱ ᱚᱱᱠᱟ ᱟᱞᱮ ᱥᱮᱫ ᱦᱚᱸ ᱯᱟᱛᱟ ᱯᱚᱨᱚᱵᱽ ᱫᱚ ᱟᱫᱚ ᱵᱟᱹᱱᱩᱜᱼᱟ ᱵᱷᱟᱫᱚᱨ ᱵᱚᱸᱜᱟ ᱨᱮᱫᱚ ᱟᱫᱚ ᱦᱚᱸᱜᱼᱚᱭ ᱛᱮᱦᱮᱧ ᱫᱚ ᱦᱚᱸᱜᱼᱚᱭ ᱨᱚᱛᱷ ᱠᱟᱱᱟ ᱛᱮᱦᱮᱧ ᱫᱚ
ᱦᱚ, ᱦᱮᱸ
ᱟᱫᱚ ᱱᱚ-ᱱᱚᱣᱟ ᱨᱚᱛᱷᱟ ᱟᱞᱮ ᱥᱮᱫ ᱫᱚ
ᱦᱮᱸ ᱦᱮᱸ ᱛᱟᱨᱯᱚᱨᱮ ᱨᱚᱛᱷ ᱢᱮᱞᱟ ᱫᱚ ᱟᱯᱮ ᱥᱮᱦ ᱪᱮᱫ ᱞᱮᱠᱟ ᱦᱩᱭᱩᱜ-ᱟ ᱛᱟᱦᱞᱮ
ᱨᱚᱫ ᱢᱮᱞᱟ ᱫᱚ ᱟᱞᱮ ᱥᱮᱫ ᱟᱫᱚ ᱡᱟᱸᱜᱟ ᱠᱷᱟᱡ ᱦᱩᱭ ᱫᱚ ᱦᱩᱭᱩᱜᱼᱟ ᱚᱝᱠᱟ ᱢᱟᱨᱟᱝ ᱩᱛᱟᱹᱨ ᱫᱚ ᱵᱟᱝ ᱦᱩᱭᱩᱜᱼᱟ ᱦᱩᱰᱤᱧ ᱧᱚᱜ ᱚᱝᱠᱟ ᱜᱮ ᱦᱩᱭᱩᱜᱼᱟ
ᱦᱳᱭ
ᱚᱱᱟ ᱢᱮᱞᱟ ᱞᱮᱠᱟ ᱫᱚ ᱵᱟᱝ ᱦᱩᱭᱩᱜᱼᱟ ᱢᱟᱱᱮ ᱩᱝᱠᱩ ᱯᱩᱡᱟᱹ ᱞᱮᱠᱟ ᱤᱭᱟᱹ ᱞᱮᱠᱟ ᱚᱱᱮ ᱚᱝᱠᱟ ᱦᱩᱭᱩᱜᱼᱟ ᱟᱨᱠᱤ ᱨᱚᱛᱷ ᱠᱚ ᱜᱚᱦᱚᱲᱟ ᱚᱝᱠᱟ ᱦᱩᱭᱩᱜᱼᱟ
ᱦᱮᱸ ᱟᱞᱮ ᱥᱚᱛ ᱨᱮᱱᱟᱜ ᱫᱚ ᱚᱱᱠᱟ ᱞᱮᱠᱟ ᱫᱚ ᱵᱟᱝ ᱦᱩᱭᱩᱜᱼᱟ ᱟᱞᱮ ᱟᱞᱞ ᱟᱞᱮ ᱫᱤᱥᱚᱢ ᱨᱮᱦᱚᱸ ᱱᱚᱛᱮ ᱚᱱᱠᱟ ᱞᱮᱠᱟ ᱫᱚ ᱨᱚᱛᱷ ᱢᱮᱞᱟ ᱫᱚ ᱵᱟᱝ ᱦᱩᱭᱩᱜ ᱛᱟᱦᱮᱱ ᱜᱮᱭᱟ ᱳᱭ ᱵᱚᱞᱛᱮ ᱚᱱᱟ ᱥᱩᱥ ᱫᱷᱟᱨᱮ ᱯᱟᱥᱮ ᱦᱩᱭ ᱜᱮ ᱵᱟᱝ ᱦᱩᱭᱩᱜ ᱦᱩᱭᱩᱜ ᱛᱱ ᱜᱮᱭᱟᱛᱮ ᱥᱟᱺᱜᱤᱧ ᱧᱚᱜ ᱱᱟᱥᱮᱱᱟᱜ ᱯᱷᱟᱨᱟᱣ ᱧᱚᱜ ᱦᱩᱭᱩᱜ ᱛᱟᱦᱮᱱᱟ ᱟᱫᱚ ᱚᱱᱠᱟ ᱞᱮᱠᱟᱮᱫᱚ ᱨᱚᱛᱷ ᱢᱮᱞᱟ ᱫᱚ ᱵᱟᱞᱮ ᱪᱟᱞᱟᱜ ᱛᱟᱦᱮᱱ ᱜᱮᱭᱟ ᱚᱱᱠᱟ ᱞᱮᱠᱟ
ᱟᱪᱪᱷᱟ ᱟᱫᱚ ᱟᱞᱮ ᱥᱮᱫ ᱫᱚ ᱚᱱᱠᱟ ᱦᱩᱭᱩᱜᱼᱟ ᱚᱱᱟ ᱫᱚ ᱵᱷᱟᱜᱤ ᱫᱚ ᱵᱟᱝ ᱦᱩᱭᱩᱜᱼᱟ ᱟᱨ ᱮᱴᱟᱜ ᱮᱴᱟᱜ ᱡᱟᱭᱜᱟ ᱠᱚᱨᱮ ᱫᱚ ᱦᱩᱭᱩᱜᱼᱟ ᱵᱷᱟᱜᱮ ᱜᱮ ᱾
ᱦᱮ ᱫᱚᱝ ᱠᱟ ᱠᱚᱨᱮ ᱪᱚᱝ ᱵᱷᱟᱞᱤ ᱜᱮ